ᱦᱮᱞᱳ ᱦᱮᱸ ᱜᱚᱢᱠᱮ ᱟᱸᱡᱚᱢᱚᱜ ᱠᱟᱱᱟ?
ᱜᱚᱢᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱜᱝᱠᱮ᱾
ᱡᱟᱭᱦᱳᱠ, ᱠᱷᱚᱵᱚᱨ ᱠᱚ ᱞᱟᱹᱭ ᱛᱟᱞᱟᱝ ᱢᱮ, ᱪᱮᱫᱽ ᱞᱮᱠᱟ ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ ᱮᱠᱷᱚᱱ ᱫᱚ᱾
ᱟᱪᱪᱷᱟ ᱡᱟᱭᱦᱳᱠ ᱱᱟᱯᱟᱭ ᱛᱟᱦᱮᱸ ᱞᱮᱱᱠᱷᱟᱱ ᱱᱟᱯᱟᱭ᱾ ᱦᱮᱸ ᱫᱚᱢᱮ ᱥᱮᱨᱢᱟ ᱦᱚᱸ ᱥᱟᱰᱮᱫᱟᱭ ᱵᱤᱡᱽᱞᱤ ᱦᱚᱸ ᱵᱤᱡᱽᱞᱤᱭᱫᱟ ᱚᱱᱟ ᱥᱟᱶ ᱥᱟᱶᱛᱮ ᱦᱮᱸᱥᱮ᱾
ᱦᱮᱸ᱾
ᱤᱱᱟᱹ ᱛᱟᱭᱚᱢ ᱠᱷᱚᱵᱚᱨ ᱠᱚ?
ᱜᱤᱰᱤ
ᱛᱚᱞᱟ ᱠᱚᱫᱚ ᱜᱤᱰᱤ ᱪᱟᱵᱟ ᱦᱩᱭ ᱠᱟᱱᱟ᱾
ᱟᱪᱪᱷᱟ ᱟᱪᱪᱷᱟ᱾ ᱨᱚᱦᱚᱭ ᱯᱮ ᱟᱨᱟᱢᱵᱚ, ᱨᱚᱦᱚᱭ ᱯᱮ ᱟᱨᱢᱵᱚ ᱠᱟᱫᱟ ᱥᱮ?
ᱵᱟᱝ ᱟᱨᱟᱢᱵᱚ ᱦᱩᱭ ᱜᱚᱫ ᱠᱟᱱ ᱜᱮᱭᱟ, ᱵᱟᱝ ᱫᱚ ᱵᱟᱝ ᱦᱮᱸᱥᱮ᱾ ᱟᱫᱚ ᱛᱤᱱᱟᱹᱜ ᱫᱤᱱ, ᱛᱟᱺᱜᱤ ᱛᱟᱲᱟᱨᱮᱢ ᱛᱟᱦᱮᱱᱟ ᱱᱚᱝᱠᱟ᱾ ᱚᱱᱠᱟ ᱫᱚ ᱦᱟᱞᱮ ᱰᱟᱞᱮ ᱫᱚ, ᱟᱫᱚ ᱚᱱᱟ ᱠᱷᱟᱹᱛᱤᱨ ᱛᱮ ᱩᱭᱦᱟᱹᱨ ᱵᱷᱟᱵᱽᱱᱟ ᱠᱮᱫᱟᱞᱮ ᱡᱮ ᱵᱟ ᱟᱸ ᱢᱤᱱᱤᱛᱮ ᱦᱳᱭᱳᱜ ᱟᱨ ᱠᱮᱱᱮᱞ ᱫᱟᱜ ᱛᱮ ᱦᱳᱭᱳᱜ, ᱡᱟᱦᱟᱸ ᱞᱮᱠᱟ ᱠᱟᱛᱮ ᱜᱮ ᱟᱵᱚ ᱨᱚᱦᱚᱭ ᱛᱮᱜᱮ ᱦᱩᱭᱩᱜ ᱛᱟᱵᱚᱱᱟ᱾ ᱥᱮᱨᱢᱟ ᱫᱟᱜ ᱛᱤᱱᱟᱹᱢ ᱛᱟᱹᱜᱤ ᱠᱟᱜᱼᱟ, ᱢᱟ ᱞᱟᱹᱭ ᱢᱮ᱾ ᱦᱮᱸᱛᱚ ᱛᱮᱦᱮᱧ ᱡᱟᱹᱱᱤᱡᱽ ᱪᱚ ᱢᱚᱱᱮᱨ ᱢᱚᱛᱚ ᱡᱚᱛᱚᱱᱮ ᱫᱟᱜ ᱞᱮᱠᱟᱭ ᱟᱹᱭᱠᱟᱹᱣ ᱦᱚᱪᱚᱭᱫᱟ ᱡᱮ ᱵᱟᱝ ᱫᱟᱜ ᱟᱹᱧ ᱥᱮ ᱫᱟᱜ ᱫᱟᱹᱧ᱾ ᱴᱷᱤᱠᱥᱮ, ᱤᱱᱟᱹ ᱛᱟᱭᱚᱢ ᱫᱚ ᱠᱷᱟᱞᱤ ᱚᱱᱮ ᱢᱮᱨᱚᱢ ᱵᱷᱤᱲᱠᱟᱹᱣ ᱞᱮᱠᱟᱭ ᱫᱟᱜ ᱮᱜ ᱛᱟᱦᱮᱸᱫ᱾ ᱟᱫᱚ ᱤᱧ ᱡᱩᱫᱤᱧ ᱞᱟᱹᱭᱫᱟ ᱢᱮᱨᱚᱢ ᱵᱷᱤᱲᱠᱟᱹᱣ ᱴᱟᱹᱣᱠᱟᱹ ᱠᱷᱚᱱᱟᱜ ᱱᱟᱥᱮᱱᱟᱜ ᱡᱳᱨᱛᱮᱢ ᱫᱟᱜ ᱞᱮᱠᱷᱟᱱ ᱜᱮ, ᱫᱟᱜ ᱫᱚ ᱱᱟᱥᱮ ᱛᱮᱜᱮ ᱛᱚᱸᱵᱟᱜᱼᱟ᱾ ᱱᱤᱛᱚᱜ ᱫᱚ ᱦᱟᱥᱟ ᱠᱟᱛᱷᱟ ᱠᱚᱫᱚ ᱞᱟᱹᱭ ᱜᱟᱱᱚᱜᱼᱟ ᱾ ᱪᱮᱫᱠᱟ ᱵᱚᱞᱮ ᱞᱚᱦᱚᱫ ᱯᱩᱨᱟᱹᱣ ᱠᱟᱱ ᱜᱮᱭᱟ᱾ ᱟᱫᱚ ᱦᱟᱥᱟ ᱨᱮᱫᱚ ᱫᱟᱜ ᱫᱚ ᱵᱟᱭ ᱜᱚᱦᱚᱲᱟᱭ᱾
ᱴᱷᱤᱠ-ᱴᱷᱤᱠ᱾ ᱟᱫᱚ ᱦᱮᱸ ᱴᱷᱤᱠ-ᱴᱷᱤᱠ ᱜᱮᱭᱟ᱾ ᱛᱟᱦᱚᱞᱮ ᱜᱚᱝᱠᱮ ᱪᱮᱫ ᱚᱱᱛᱮ ᱫᱚ, ᱪᱮᱫ ᱦᱩᱲᱩ ᱠᱚᱯᱮ ᱛᱚᱞᱟ ᱠᱟᱜ ᱛᱮ?
ᱦᱚᱸ ᱟᱞᱮ ᱫᱚ ᱥᱟᱸᱜᱮ ᱦᱩᱲᱩ ᱫᱚ ᱵᱟᱝᱼᱟ᱾ ᱟᱞᱮ ᱫᱚ ᱥᱚᱨᱱᱚ ᱛᱟᱦᱮᱱᱟ ᱵᱤᱵᱤ ᱮᱜᱟᱨᱚ ᱛᱟᱦᱮᱸᱱᱟ᱾ ᱴᱮᱱ ᱴᱮᱱ ᱵᱟᱠᱷᱱ ᱦᱳᱭ ᱥᱮ ᱾ ᱚᱱᱟ ᱠᱚᱜᱮ ᱟᱨᱠᱤ ᱟᱫᱚ ᱮᱴᱟᱜ ᱫᱚ, ᱚᱱᱠᱟ ᱫᱚ ᱵᱟᱹᱱᱩᱜ ᱠᱟᱫᱟ᱾
ᱦᱮᱸ ᱜᱚᱝᱠᱮ᱾ ᱢᱟᱱᱮ ᱚᱱᱛᱮ ᱫᱚ ᱢᱟᱱᱮ ᱜᱚᱴᱟᱜ ᱜᱮᱯᱮ ᱪᱟᱥᱟ? ᱟᱞᱮᱥᱮᱫ ᱡᱮᱢᱚᱱ ᱢᱮᱱᱟᱜᱼᱟ᱾ ᱜᱷᱩᱴᱩ ᱢᱟᱱᱮ ᱵᱟᱹᱫᱽ ᱠᱚ ᱢᱮᱱᱟᱜᱼᱟ ᱜᱚᱰᱟ ᱠᱚ ᱢᱮᱱᱟᱜᱼᱟ ᱾ ᱛᱚ ᱜᱚᱴᱟ ᱜᱮ ᱚᱱᱠᱟ ᱦᱩᱲᱩ ᱜᱮ ᱪᱟᱥᱼᱟ, ᱜᱚᱴᱟ-ᱜᱚᱴᱟ ᱠᱷᱮᱛ ᱜᱮ?
ᱦᱮᱸ ᱜᱚᱴᱟᱜᱮ ᱵᱟᱲᱜᱮ ᱡᱷᱟᱲᱜᱮ ᱠᱚᱛᱮ ᱵᱟᱫ ᱠᱟᱛᱮ᱾
ᱢᱟ ᱵᱟᱝ ᱟᱫᱚ, ᱚᱱᱛᱮ ᱫᱚ ᱢᱤᱱᱤ ᱢᱤᱱᱤ ᱢᱮᱱᱟᱜᱼᱟ ᱜᱚᱝᱠᱮ ᱵᱟᱝ ᱢᱤᱱᱤ ᱠᱮᱱᱮᱞ ᱠᱚ ᱢᱮᱱᱟᱜᱼᱟ।
ᱦᱳᱭ-ᱦᱳᱭ ᱦᱳᱭ ᱟᱞᱮ ᱫᱚ ᱮᱠᱵᱟᱨᱮ ᱱᱚᱣᱟ ᱠᱚᱛᱮ ᱵᱷᱟᱜᱮ ᱞᱮ ᱥᱩᱵᱤᱫᱷᱟ ᱠᱟᱱ ᱜᱮᱭᱟ ᱦᱮᱸ ᱥᱮ᱾
ᱛᱟᱦᱚᱞᱮ ᱜᱚᱝᱠᱮ ᱦᱩᱲᱩ ᱫᱚ, ᱵᱟᱨᱚ ᱢᱟᱥ ᱜᱮᱯᱮ ᱨᱚᱦᱚᱭ ᱜᱮᱭᱟ?
ᱦᱮᱸ ᱦᱩᱲᱩ ᱫᱚ ᱟᱞᱮ ᱫᱚ ᱵᱟᱨᱚ ᱢᱟᱥ ᱜᱮᱞᱮ ᱨᱚᱦᱚᱭᱟ ᱾ ᱟᱫᱚ ᱥᱟᱱᱟᱢᱟᱜ ᱨᱮᱫᱚ ᱵᱟᱝ ᱡᱟᱸᱦᱟᱸ ᱥᱩᱨ ᱠᱚᱨᱮ ᱼᱼ ᱢᱤᱱᱤ ᱠᱚ ᱦᱮᱱᱟᱜ ᱠᱟᱫᱟ ᱤᱱᱟᱹ ᱠᱚᱨᱮ ᱜᱮ, ᱦᱮᱸᱥᱮ ᱟᱫᱚ ᱯᱩᱨᱟᱹ ᱢᱟᱴᱷ ᱫᱚ ᱵᱟᱝ। ᱟᱞᱮ ᱯᱩᱨᱟᱹ ᱵᱟᱹᱫᱽ ᱫᱚ ᱵᱟᱝ ᱱᱟᱥᱮ- ᱱᱟᱥᱮ ᱼᱼ ᱟᱫᱚ ᱡᱟᱸᱦᱟ ᱠᱚᱨᱮᱜ ᱫᱚ ᱜᱟᱱᱚᱜ ᱞᱮᱠᱟ, ᱫᱟᱜ ᱛᱟᱦᱮᱱ ᱞᱮᱠᱟ ᱟᱫᱚ ᱢᱤᱫᱵᱟᱨ ᱫᱚ ᱦᱮᱱᱟᱜ ᱠᱟᱫᱟ ᱵᱟᱹᱭᱦᱟᱹᱲ ᱠᱚᱦᱚ᱾ ᱚᱱᱟ ᱠᱚᱨᱮᱜ ᱫᱚ ᱛᱩᱲᱤ ᱦᱩᱭᱩᱜᱼᱟ ᱵᱟᱠᱷᱟᱱ ᱠᱷᱚᱥᱞᱟ ᱦᱩᱭᱩᱜᱼᱟ। ᱦᱩᱸ ᱥᱟᱭᱞᱮᱱᱴ ᱠᱟᱜ ᱢᱮ ᱥᱟᱭᱞᱮᱱᱴ ᱠᱟᱜ ᱢᱮ ᱵᱷᱟᱭᱵᱟᱨᱥᱚᱱ ᱨᱮᱫᱚ ᱟᱞᱚᱢ ᱫᱚᱦᱚ ᱠᱟᱜᱼᱟ।
ᱚᱱᱠᱟ ᱵᱮᱯᱟᱨ ᱛᱟᱦᱚᱞᱮ ᱵᱟᱝ ᱜᱚᱢᱠᱮ ᱟᱫᱚ ᱛᱟᱦᱚᱞᱮ ᱜᱚᱢᱠᱮ ᱼᱼ ᱟᱯᱮ ᱥᱮᱜ ᱪᱮᱫ ᱞᱮᱠᱟ ᱯᱩᱴᱠᱟᱹ ᱠᱚ, ᱩᱫ ᱠᱚᱯᱮ ᱡᱚᱢᱮᱫ ᱫᱟ ᱥᱮ ᱵᱟᱝ? ᱩᱛᱩ ᱠᱚ ᱦᱟᱹᱠᱩ ᱠᱚᱯᱮ ᱥᱟᱵᱮᱜ ᱼᱼ ᱦᱚᱸᱜ ᱱᱚᱣᱟ ᱡᱟᱹᱯᱩᱫ ᱠᱚᱨᱮ।
ᱟᱫᱚ ᱦᱟᱹᱠᱩ ᱥᱟᱵ ᱫᱚ ᱜᱚᱝᱠᱮ ᱚᱱᱠᱟ ᱜᱟᱹᱰᱭᱟᱹ ᱟᱲᱮ ᱠᱚᱨᱮ ᱜᱮ। ᱟᱰᱟᱣ ᱦᱚᱴᱚ ᱦᱩᱭ ᱠᱟᱱᱟ ᱡᱷᱟᱹᱞᱤ ᱠᱚ᱾
ᱟᱪᱪᱷᱟ
ᱦᱮᱸ ᱦᱮᱸ ᱜᱟᱹᱰᱭᱟᱹ ᱠᱷᱚᱱ ᱠᱚ ᱨᱟᱠᱟᱵ ᱠᱟᱱᱟ ᱟᱫᱚ ᱼᱼ ᱦᱚᱞᱟ ᱟᱰᱟᱣ ᱦᱚᱴᱚ ᱦᱩᱭ ᱞᱮᱱᱟ, ᱦᱚᱞᱟ ᱫᱚᱠᱚ ᱡᱷᱟᱞᱤ ᱠᱟᱱᱟ, ᱱᱤᱛᱚᱜ ᱦᱟᱸᱜ ᱟᱰᱟᱣ ᱦᱚᱴᱚ ᱦᱩᱭ ᱠᱟᱱᱟ।
ᱚᱸ
ᱟᱨ ᱫᱚᱢᱮ ᱚᱱᱠᱟ ᱫᱚ ᱵᱟᱭ ᱫᱟᱜ ᱫᱟ᱾ ᱛᱚ ᱢᱚᱴᱟᱢᱩᱴᱤ ᱢᱤᱫ ᱢᱟᱱᱮ ᱚᱱᱠᱟ ᱢᱤᱫ ᱫᱷᱟᱣ ᱮ ᱫᱟᱜ ᱫᱟ ᱾ᱠᱟᱹᱴᱤᱡ ᱪᱩᱞᱩᱝ ᱫᱤᱭᱮ ᱟᱨᱚ ᱵᱚᱱᱫᱚ ᱜᱚᱫ ᱫᱟᱭ। ᱡᱩᱫᱤ ᱢᱤᱫ ᱞᱮᱛᱟᱲᱮ ᱫᱟᱜᱟ, ᱛᱟᱦᱚᱞᱮ ᱠᱷᱟᱱ ᱦᱚᱭᱛᱚ ᱰᱷᱮᱨ ᱧᱚᱜ ᱠᱚ ᱧᱟᱢᱚᱜᱼᱟ ᱾ ᱟᱫᱚ ᱚᱱᱠᱟ ᱫᱚ ᱵᱟᱭ ᱫᱟᱜ ᱫᱟᱛᱚ। ᱚᱱᱮ ᱚᱱᱠᱟ ᱤᱭᱟᱹ ᱞᱮᱠᱟᱭ ᱫᱟᱜᱫᱟ ᱱᱤᱢᱱᱚ ᱪᱟᱯ ᱞᱮᱠᱟ ᱠᱟᱴᱤᱡ।
ᱦᱳᱭ ᱻᱦᱳᱭᱻ ᱦᱳᱭ ᱟᱫᱚ ᱜᱚᱢᱠᱮ ᱤᱧᱫᱩᱧ ᱞᱟᱹᱭᱮᱫ ᱛᱟᱞᱟᱝ ᱛᱟᱦᱮᱸᱜᱼᱟ ᱡᱮ ᱼᱼ ᱟᱫᱚ ᱪᱤᱞᱤ ᱪᱤᱞᱤ ᱦᱟᱹᱠᱩ ᱠᱚᱯᱮ ᱥᱟᱵ ᱠᱚᱜᱮᱭᱟ ᱾ ᱚᱱᱟ ᱡᱷᱟᱹᱞᱤ ᱨᱮᱫᱚ ᱯᱟᱹᱥᱤ ᱡᱷᱟᱹᱞᱤ ᱥᱮ ᱚᱱᱟ ᱫᱚ ᱦᱟᱱᱮ ᱼᱼ ᱮᱸᱻ ᱜᱷᱮᱨᱟ ᱡᱷᱟᱹᱞᱤ ᱚᱠᱟᱴᱟᱜ᱾
ᱟᱨ ᱟᱫᱚ ᱜᱟᱹᱰᱭᱟᱹ ᱢᱮᱱᱟᱜᱼᱟ, ᱟᱫᱚ ᱜᱚᱢᱠᱮ ᱜᱟᱹᱰᱭᱟᱹ ᱜᱮᱛᱚ ᱜᱟᱹᱰᱭᱟᱹ ᱠᱷᱚᱱᱜᱮ ᱚᱱᱟ ᱤᱭᱟᱹ ᱼᱼ ᱢᱟᱱᱮ ᱱᱟᱣᱟ ᱠᱚ ᱳᱰᱳᱜ ᱠᱟᱫᱟ ᱚᱱᱟ ᱫᱚ, ᱡᱟᱞ ᱞᱮᱠᱟᱜᱮ ᱠᱟᱱᱟ ᱢᱟᱱᱮ ᱢᱤᱫ ᱫᱷᱟᱣ ᱼᱼ ᱦᱟᱠᱩᱭ ᱵᱚᱞᱚ ᱞᱮᱱᱠᱷᱟᱱ ᱟᱫᱚ ᱩᱱᱤ ᱦᱟᱹᱠᱩ ᱫᱚ ᱡᱚᱛᱚ ᱠᱚ ᱵᱚᱞᱚᱜᱼᱟ ᱾ ᱦᱚᱯᱚᱱ ᱠᱷᱚᱱ ᱢᱟᱨᱟᱝ ᱡᱷᱚᱛᱚ ᱦᱟᱹᱠᱩ ᱜᱮ ᱵᱤᱧ ᱠᱷᱟᱱ ᱼᱼ ᱵᱤᱧ ᱜᱮ ᱨᱚᱴᱮ ᱠᱷᱟᱱ ᱨᱚᱴᱮ ᱦᱚᱸᱭ ᱵᱚᱞᱚᱜᱼᱟ, ᱠᱤᱱᱛᱩ ᱩᱰᱩᱜ ᱫᱚ ᱵᱟᱭ ᱩᱰᱩᱜ ᱫᱟᱲᱮᱭᱟᱜᱼᱟ। ᱟᱫᱚ ᱚᱱᱠᱟ ᱞᱮᱭᱟᱨ ᱢᱮᱱᱟᱜᱼᱟ ᱜᱚᱢᱠᱮ ᱾ ᱢᱟᱱᱮ ᱚᱱᱟ ᱡᱟᱞ ᱵᱷᱤᱛᱤᱨ ᱨᱮᱜᱮ ᱯᱩᱱᱭᱟ ᱚᱲᱟᱜ ᱢᱮᱱᱟᱜᱼᱟ ᱾ ᱚᱱᱟ ᱡᱩᱫᱤ ᱢᱟᱨᱟᱝ ᱡᱤᱱᱤᱥ ᱼᱼ ᱠᱟᱱᱟᱭ ᱛᱟᱦᱚᱞᱮ ᱚᱱᱟ ᱚᱱᱟ ᱚᱱᱟ ᱯᱳᱭᱞᱳ ᱠᱷᱚᱱ ᱥᱮᱠᱮᱱ ᱱᱟᱜ ᱨᱮᱫᱚ ᱵᱟᱭ ᱥᱮᱱ ᱫᱟᱲᱮᱭᱟᱜᱼᱟ ᱾ ᱟᱨ ᱡᱩᱫᱤ ᱦᱚᱯᱚᱱᱤᱡ ᱼᱼ ᱠᱟᱱᱟᱭ ᱚᱱᱠᱟ ᱢᱚᱴᱟᱢᱩᱴᱤ ᱮᱠᱥᱚ ᱫᱩᱥᱚ ᱠᱷᱚᱡ ᱤᱭᱟᱹ ᱩᱱᱠᱩ ᱫᱚᱠᱚ ᱯᱟᱨᱚᱢ ᱜᱚᱫᱚᱜᱼᱟ, ᱮᱠᱫᱚᱢ ᱢᱩᱪᱟᱹᱫ ᱠᱚ ᱪᱟᱞᱟᱣ ᱜᱚᱫᱚᱜᱼᱟ।
ᱦᱳᱭ- ᱦᱳᱭ ᱠᱟᱨᱚᱱ ᱫᱚ ᱪᱮᱫᱟᱜ ᱵᱟᱠᱷᱟᱱ ᱫᱚ ᱦᱩᱰᱤᱧ ᱢᱟᱨᱟᱝ ᱡᱩᱫᱤ ᱢᱤᱫᱴᱷᱮᱱᱮᱢ ᱛᱟᱦᱮᱱᱟᱠᱚ ᱡᱚᱛᱚ ᱢᱟᱨᱟᱝ ᱦᱟᱹᱠᱩ ᱛᱮ ᱦᱩᱰᱤᱧ ᱦᱟᱹᱠᱩ ᱫᱚᱠᱚ ᱼᱼ
ᱡᱚᱝ ᱠᱟᱱᱟ ᱦᱮᱸᱻ ᱦᱮᱸ ᱻᱦᱮᱸ ᱴᱷᱤᱠ᱾ ᱤᱪᱟᱹᱜ ᱦᱟᱹᱠᱩ ᱠᱷᱚᱱ ᱮᱦᱚᱵ ᱠᱟᱛᱮᱫ ᱡᱟ ᱢᱮᱱᱟᱜ ᱠᱚᱣᱟ।
ᱴᱷᱤᱠ ᱚᱱᱟ ᱦᱚᱸ ᱵᱷᱟᱜᱤ ᱜᱮ ᱚᱱᱟ ᱵᱷᱟᱜᱤ ᱼᱼ ᱢᱟᱱᱮ ᱩᱭᱦᱟᱹᱨ ᱵᱷᱟᱵᱱᱟ ᱠᱟᱛᱮᱜ ᱠᱚ ᱵᱮᱱᱟᱣ ᱟᱠᱟᱫ ᱛᱟᱵᱚᱱ ᱜᱮᱭᱟ ᱦᱮᱸ ᱥᱮ
ᱵᱮᱱᱟᱣ ᱠᱟᱫᱟ ᱦᱮᱸ, ᱟᱵᱚ ᱯᱟᱹᱦᱤᱞ ᱫᱚ ᱛᱮᱦᱮᱸᱜ ᱠᱟᱱᱟ ᱢᱟᱫ ᱨᱮᱱᱟᱜ, ᱢᱟᱫ ᱠᱚᱨᱮᱱᱟᱜ ᱫᱚ ᱼᱼ ᱛᱟᱦᱮᱸᱜ ᱠᱟᱱᱟ ᱚᱱᱟ ᱠᱚᱨᱮᱜ ᱫᱚ, ᱢᱟᱨᱟᱝ ᱦᱟᱹᱠᱩ ᱠᱚᱫᱚ ᱵᱚᱞᱚ ᱞᱮᱱᱠᱷᱟᱱ ᱦᱚᱸ ᱚᱱᱟ ᱫᱚ ᱼᱼ ᱢᱟᱱᱮ ᱡᱩᱫᱤ ᱚᱱᱠᱟᱱᱤᱡ ᱦᱟᱹᱠᱩ ᱵᱟ, ᱚᱱᱠᱟᱱ ᱠᱚ ᱠᱚ ᱦᱤᱡᱩᱜᱼᱟ, ᱛᱟᱦᱚᱞᱮ ᱚᱱᱟ ᱠᱚᱫᱚ ᱼᱼ ᱤᱫᱤ ᱜᱚᱜ ᱠᱟᱜᱼᱟᱭ ᱟᱨᱠᱤ᱾
ᱦᱮᱸ
ᱟᱨ ᱱᱚᱣᱟ ᱨᱮᱫᱚ, ᱱᱚᱣᱟ ᱡᱟᱸᱦᱟᱸ ᱡᱟᱞ ᱠᱚ ᱤᱭᱟᱹ ᱟᱰᱟᱣ ᱦᱩᱭ ᱠᱟᱱᱟ ᱱᱚᱣᱟ ᱫᱚ ᱼᱼ ᱧᱩᱛᱩᱢ ᱫᱚ ᱜᱚᱝᱠᱮ ᱱᱟᱜ ᱡᱟᱞ ᱨᱮᱱᱟᱜ ᱧᱩᱛᱩᱢ ᱫᱚ ᱵᱟᱹᱧ ᱞᱟᱹᱭ ᱫᱟᱲᱮᱭᱟᱜ ᱠᱟᱱᱟ ᱾ᱦᱟᱸᱜ ᱟᱫᱚ ᱟᱫᱚ ᱼᱼ ᱦᱟᱴ ᱠᱷᱚᱱ ᱧᱮᱞ ᱦᱩᱭ ᱱᱟ ᱱᱟᱣᱟ ᱜᱮ, ᱛᱟᱦᱚᱞᱮ ᱪᱚᱞᱚ ᱧᱮᱞ ᱞᱮᱜᱮ ᱵᱚᱱ ᱟᱰᱟᱣ ᱠᱟᱛᱮ ᱾ ᱠᱤᱱᱛᱩ ᱧᱮᱞ ᱦᱩᱭᱩᱜ ᱠᱟᱱᱟ ᱫᱟᱜ ᱦᱚᱸ ᱜᱚᱴᱟ ᱜᱮ ᱥᱩᱫᱩ ᱦᱟᱠᱩ ᱛᱮᱫ ᱠᱚ ᱛᱟᱦᱮᱱᱟ।
ᱟᱪᱷᱟ
ᱟᱠᱚᱛᱮᱫ ᱠᱚ ᱛᱟᱦᱮᱱᱟ ᱟᱨ ᱟᱨ ᱡᱟᱦᱟᱸ ᱚᱱᱟ ᱡᱟᱦᱟᱸ ᱡᱩᱫᱤ ᱮᱴᱟᱜ ᱨᱮᱱᱟᱜ ᱡᱟᱦᱟᱸ ᱡᱩᱫᱤ ᱱᱚᱝᱨᱟ ᱴᱚᱝᱨᱟ ᱦᱤᱡᱩᱜᱼᱟ ᱼᱼ ᱚᱱᱟ ᱫᱚ ᱪᱮᱛᱟᱱ ᱠᱷᱚᱱᱜᱮ ᱵᱷᱤᱛ ᱵᱟᱝ ᱵᱚᱞᱚᱜᱼᱟ ᱱᱚᱱᱛᱮ ᱚᱱᱮ ᱪᱷᱟᱠᱱᱤ ᱼᱼ ᱥᱤᱥᱴᱮᱢ ᱢᱮᱱᱟᱜᱼᱟ ᱮᱠᱷᱚᱱ ᱢᱚᱴᱟᱢᱩᱴᱤ ᱮᱸᱻ ᱵᱷᱟᱞᱤ ᱠᱚ ᱦᱩᱭᱩᱜ ᱠᱟᱱ ᱡᱚᱢ ᱠᱷᱚᱱ ᱦᱚᱸ ᱼᱼ ᱢᱟᱱᱮ ᱦᱚᱞᱟ ᱦᱚᱞᱟ ᱟᱹᱭᱩᱵ ᱛᱮ ᱢᱳᱚᱴᱟᱢᱩᱴᱤ ᱚᱱᱠᱟ ᱵᱟᱨ ᱠᱮᱡᱤ ᱞᱮᱠᱟ ᱼᱼ ᱦᱩᱭ ᱠᱟᱱᱟ ᱟᱨᱠᱤ ᱚᱱᱠᱟ ᱢᱚᱴᱟᱢᱩᱴᱤ ᱡᱟᱦᱟᱸ ᱯᱩᱴᱷᱤ ᱦᱟᱠᱩ ᱠᱷᱚᱱ ᱮᱦᱚᱵ ᱠᱟᱛᱮᱫ ᱡᱟ ᱟᱨᱠᱤ ᱜᱟᱹᱲᱟᱹᱭ ᱢᱮᱱᱟᱜ ᱠᱚᱣᱟ ᱡᱷᱚᱛᱚ।
ᱟᱪᱷᱟ ᱟᱫᱚ ᱚᱸᱰᱮ ᱠᱤ ᱠᱚᱱᱚ ᱪᱟᱨ ᱯᱷᱟᱨ ᱮᱢᱟᱜ ᱦᱩᱭᱩᱜᱼᱟ ᱥᱮ ᱵᱤᱱᱟᱹ ᱼᱼ
ᱵᱟᱢ ᱵᱤᱱᱟᱹ ᱪᱟᱨ ᱛᱮᱦᱚᱸᱜᱮ ᱡᱟᱦᱟᱸ ᱴᱷᱮᱱ ᱫᱟᱜ ᱵᱟᱢ ᱵᱚᱞᱚᱜ ᱠᱟᱱᱟ ᱟᱨ ᱵᱟᱠᱷᱟᱱ ᱩᱰᱩᱠᱚᱜ ᱠᱟᱱᱟ᱾
ᱦᱳᱭ
ᱚᱱᱠᱟᱱ ᱴᱷᱮᱱ ᱟᱲᱟᱜ ᱠᱟᱜ ᱠᱷᱟᱱ ᱜᱮᱠᱚ ᱦᱩᱭᱩᱜ ᱠᱟᱱᱟ ᱜᱟᱹᱰᱭᱟᱹ ᱨᱮ ᱦᱚᱸᱠᱚ ᱜᱮᱛᱚ ᱩᱱᱠᱩ ᱫᱚ ᱾
ᱦᱳᱭ ᱦᱳᱭ ᱚ ᱢᱟᱱᱮ ᱡᱟᱦᱟᱸᱴᱷᱮᱱ ᱫᱟᱜ ᱞᱤᱸᱜᱤᱱ ᱠᱟᱱᱟ ᱚᱸᱰᱮ ᱟᱬᱜᱚᱱᱟᱜ ᱵᱟᱠᱷᱟᱱᱟᱜ ᱨᱟᱠᱟᱵᱟᱜ ᱨᱮ ᱥᱮ ᱪᱮᱫ?
ᱠᱟ ᱦᱮᱸ ᱦᱮᱸ ᱦᱮᱸ ᱚᱸᱰᱮ ᱜᱮ।
ᱟᱪᱷᱟ ᱟᱪᱷᱟ ᱪᱷᱟ ᱦᱩᱸ ᱟᱫᱚ ᱤᱧ ᱫᱚ ᱯᱟᱞᱮ ᱞᱟᱹᱭᱤᱫᱟᱹᱧ ᱜᱟᱹᱰᱭᱟᱹ ᱨᱮ ᱚᱱᱟ ᱡᱚᱵᱮ ᱫᱚᱦᱚ ᱼᱼ ᱠᱟ ᱥᱮ ᱪᱮᱫ?
ᱵᱟᱝ ᱵᱟᱝ ᱜᱤᱰᱤ ᱡᱚᱵᱮ ᱫᱚ ᱵᱟᱝ।
ᱦᱩᱸ ᱡᱟᱭᱦᱳᱠ ᱚᱱᱟ ᱦᱚᱸ ᱱᱟᱯᱟᱭ ᱠᱟᱛᱷᱟ ᱠᱟᱱ ᱜᱮ ᱢᱟᱱᱮ ᱟᱬᱜᱚ ᱨᱟᱠᱟᱵ ᱦᱟᱹᱠᱩ ᱠᱚ ᱟᱹᱰᱤ ᱢᱚᱡᱽ,
ᱦᱩᱸ ᱵᱚᱞᱚᱜ ᱠᱟᱱᱟ ᱟᱨᱠᱤ ᱟᱫᱚ ᱟᱞᱮ ᱟᱞᱮ ᱱᱚᱱᱛᱮ ᱫᱚ ᱜᱚᱝᱠᱮ ᱢᱟᱱᱮ ᱵᱩᱨᱩ ᱫᱤᱥᱚᱢ ᱼᱼ ᱡᱚᱛᱚ ᱠᱟᱹᱴᱤᱡ ᱢᱟᱱᱮ ᱜᱷᱟᱹᱭ ᱢᱟᱨᱟᱝ ᱢᱟᱨᱟᱝ ᱜᱷᱟᱹᱭᱚᱜᱼᱟ।
ᱦᱩᱸ ᱦᱩᱸ
ᱠᱚᱦᱚᱸ ᱟᱨᱠᱤ ᱚᱱᱟ ᱚᱱᱟ ᱠᱚ ᱜᱷᱟᱹᱭ ᱫᱚ ᱛᱚᱞ ᱥᱚᱢᱵᱷᱚᱵ ᱵᱟᱝ ᱦᱩᱭᱩᱜᱼᱟ ᱟᱨᱠᱤ ᱢᱟᱱᱮ ᱼᱼ ᱢᱟᱨᱮ ᱢᱟᱨᱮᱱᱟᱜ ᱜᱷᱟᱹᱭ ᱠᱚ ᱛᱟᱦᱮᱱᱟ ᱛᱚ।
ᱦᱩᱸ
ᱟᱨ ᱚᱱᱟ ᱚᱱᱟ ᱠᱚᱨᱮ ᱠᱷᱚᱱ ᱦᱟᱹᱠᱩ ᱠᱚ ᱟᱬᱜᱚ ᱦᱤᱡᱩᱜᱼᱟ ᱟᱨᱠᱤ ᱜᱟᱹᱰᱭᱟᱹ ᱥᱮᱱ ᱦᱟᱹᱠᱩ ᱠᱚ। ᱛᱟᱦᱞᱮ ᱟᱨ ᱮᱢᱱᱤ, ᱢᱟᱫᱽ ᱨᱮᱱᱟᱜ ᱜᱷᱩᱭ ᱠᱚ ᱚᱰᱟᱣ ᱦᱩᱭᱩᱜ ᱠᱷᱟᱱ ᱫᱚ ᱢᱟᱱᱮ ᱩᱱᱢᱟᱱ ᱜᱷᱟᱹᱭ ᱫᱚ ᱪᱤᱠᱟᱹᱛᱮᱢ ᱚᱰᱟᱣᱟ ᱟᱨ ᱱᱚᱣᱟ ᱼᱼ ᱡᱟᱦᱟᱸ ᱠᱤᱨᱤᱧ ᱦᱩᱭ ᱟᱠᱟᱱᱟ ᱚᱱᱟ ᱫᱚ ᱢᱟᱨᱟᱝ ᱜᱮᱭᱟ ᱡᱟᱞᱴᱟᱜ ᱦᱚᱸ।
ᱟᱪᱷᱟ ᱟᱪᱷᱟ ᱟᱫᱚ ᱡᱟᱞ ᱫᱚ ᱪᱮᱫ ᱞᱮᱠᱟᱱ ᱡᱟᱞ ᱠᱟᱱᱟ ᱚᱱᱟ ᱢᱚᱥᱟᱨᱤ ᱴᱟᱭᱤᱯ ᱥᱮ ᱪᱮᱫ
ᱦᱮᱸ ᱢ ᱢᱚᱥᱟᱨᱤ ᱢᱚᱥᱟᱨᱤ ᱢᱚᱥᱟᱨᱤ ᱴᱟᱭᱯ ᱠᱤᱱᱛᱩ, ᱢᱚᱥᱟᱨᱤ ᱞᱮᱠᱟᱱᱟᱜ ᱜᱸᱮᱫᱟᱜ ᱫᱚ ᱵᱟᱝ ᱠᱟᱱᱟ ᱚᱱᱟ ᱫᱚ ᱠᱟᱹᱴᱤᱡ ᱦᱟᱱᱟ ᱼᱼ ᱤᱭᱟᱹ ᱧᱚᱜ ᱜᱮᱭᱟ ᱟᱨᱠᱤ ᱞᱟᱭᱞᱚᱱ ᱴᱟᱭᱤᱯ ᱤᱭᱟᱹ ᱠᱟᱱᱟ।
ᱟᱪᱪᱷᱟ ᱟᱪᱪᱷᱟ ᱡᱟᱭᱦᱳᱠ ᱟᱫᱚ ᱚᱱᱟ ᱫᱚ ᱢᱟᱱᱮ ᱛᱤᱱᱟᱹᱜ ᱡᱮᱞᱮᱧᱟ ᱡᱮᱞᱮᱧ ᱪᱚᱣᱲᱟ।
ᱡᱮᱞᱮᱧ ᱚᱱᱠᱟ ᱮᱸ ᱪᱚᱣᱲᱟ ᱫᱚ ᱢᱳᱚᱴᱟᱢᱩᱴᱤ ᱜᱚᱝᱠᱮ ᱼᱼ ᱮᱸᱻ ᱢᱤᱫᱴᱮᱱ ᱟᱵᱚ ᱛᱤᱱᱟᱹᱜ ᱵᱚᱱ ᱦᱟᱹᱲᱩᱵ ᱫᱟᱲᱮᱭᱟᱜᱼᱟ ᱢᱤᱫᱴᱮᱱ ᱫᱟᱨᱮ ᱚᱱᱠᱟ, ᱟᱵᱚᱣᱟᱜ ᱢᱤᱫᱴᱮᱱ, ᱢᱤᱫᱴᱮᱱ ᱦᱚᱲ ᱡᱩᱫᱤ ᱢᱤᱫᱴᱮᱱ ᱥᱚᱵᱚᱞ ᱦᱚᱲ ᱡᱩᱫᱤ ᱢᱤᱫ ᱦᱟᱹᱲᱩᱵᱟᱭ ᱢᱤᱫᱴᱮᱱ ᱫᱟᱨᱮ ᱢᱚᱴᱟᱢᱩᱴᱤ ᱩᱱ ᱢᱟᱨᱟᱝ ᱼᱼ ᱜᱳᱞᱛᱮ ᱟᱨ ᱡᱷᱟᱹᱞ
ᱜᱮᱭᱟ ᱥᱮ ᱜᱳᱞ ᱜᱮᱭᱟ ᱥᱮ ᱚᱱᱟ ᱫᱚ᱾
ᱜᱚᱢᱠᱮ ᱜᱳᱞ ᱜᱮᱭᱟ।
ᱟᱪᱷᱟ ᱦᱮᱸ
ᱜᱳᱞ ᱜᱮᱭᱟ ᱟᱨ ᱡᱷᱟᱹᱞ ᱛᱮᱫᱚ ᱢᱚᱴᱟᱢᱩᱴᱤ ᱚᱱᱠᱟ ᱯᱟᱸᱪ ᱯᱷᱩᱴ ᱞᱮᱠᱟᱜᱮ। ᱡᱮᱢᱚᱱ ᱥᱟᱭᱤᱡᱟᱜ ᱵᱮᱱ ᱦᱟᱛᱟᱣᱟ ᱜᱚᱝᱠᱮ ᱚᱱᱠᱟ ᱼᱼ ᱟᱨ ᱡᱩᱫᱤ ᱦᱚᱯᱚᱱᱟᱜ ᱦᱚᱸ ᱧᱟᱢᱚᱜᱼᱟ ᱢᱟᱨᱟᱝ ᱟᱜ ᱦᱚᱸ ᱢᱮᱱᱟᱜ ᱟᱞᱮ ᱢᱟᱨᱟᱝ ᱟᱜ ᱞᱮ ᱦᱟᱛᱟᱣ ᱠᱟᱫᱟ ᱚᱱᱠᱟ ᱯᱟᱸᱪ ᱯᱷᱩᱴ ᱨᱮᱱᱟᱜ।
ᱟᱪᱷᱟ ᱟᱪᱷᱟ ᱟᱪᱷᱟ ᱟᱫᱚ ᱵᱮᱥᱤ ᱚᱠᱟᱴᱟᱜ ᱥᱩᱵᱤᱫᱟ ᱟᱹᱭᱠᱟᱹᱜ ᱠᱟᱱᱟ ᱡᱮ ᱟᱬᱜᱚ ᱦᱟᱹᱠᱩ ᱠᱚ ᱡᱷᱟᱹᱞᱤ ᱵᱷᱟᱜᱤ ᱵᱩᱡᱷᱟᱹᱜ ᱠᱟᱱᱟ ᱠᱟᱱᱟ ᱥᱮ ᱨᱟᱠᱟᱵ ᱦᱟᱠᱩ ᱜᱮ
ᱟᱫᱚ ᱜᱚᱢᱠᱮ ᱧᱤᱫᱟᱹ ᱫᱚ ᱟᱨ ᱚᱱᱮ ᱚᱱᱟ ᱫᱚ ᱚᱱᱟ ᱞᱟᱹᱜᱤᱫ ᱜᱮ ᱦᱟᱛᱟᱣ ᱦᱩᱭ ᱟᱠᱟᱱᱟ ᱜᱷᱟᱹᱭ ᱞᱟᱹᱜᱤᱫ ᱫᱚ ᱵᱟᱨᱭᱟ ᱦᱟᱛᱟᱣ ᱦᱩᱭ ᱠᱟᱱᱟ ᱟᱨᱠᱤ ᱢᱟᱱᱮ ᱵᱟᱨᱭᱟ ᱜᱟᱹᱰᱭᱟᱹ ᱢᱮᱱᱟᱜᱼᱟ ᱚᱱᱠᱟ ᱢᱟᱨᱟᱝ ᱢᱟᱨᱟᱝ ᱛᱟᱦᱚᱞᱮ ᱩᱱᱠᱩ ᱟᱬᱜᱚ ᱦᱟᱠᱩᱜᱮ ᱵᱤᱥᱤ ᱠᱚ ᱦᱩᱭᱩᱜ ᱠᱟᱱᱟ ᱟᱨᱠᱤ ᱟᱨ ᱮᱢᱱᱤ ᱠᱷᱮᱛ ᱠᱚᱨᱮ ᱫᱚ ᱩᱱᱟᱹᱜ ᱫᱚ ᱵᱟᱝᱠᱚ ᱧᱟᱢᱚᱜ ᱜᱮᱭᱟ ᱚᱸᱰᱮ ᱪᱷᱟᱲᱟ ᱟᱨᱠᱤ ᱩᱱ ᱜᱟᱹᱭ ᱴᱷᱮᱱ ᱪᱷᱟᱲᱟᱜ ᱟᱨ ᱢᱟᱱᱮ ᱚᱝᱠᱟ ᱧᱮᱞ ᱦᱩᱭ ᱟᱠᱟᱱᱟ ᱮᱴᱟᱜ ᱡᱟᱞ ᱠᱚ ᱦᱟᱛᱟᱣ ᱠᱟᱛᱮ ᱢᱚᱥᱟᱨᱤ ᱠᱚ ᱚᱰᱟᱣ ᱠᱟᱛᱮ ᱦᱟᱹᱠᱩ ᱜᱮ ᱵᱟᱝᱠᱚ ᱟᱴᱚᱠᱚᱜ ᱠᱟᱱᱟ ᱢᱟᱱᱮ ᱫᱟᱜ ᱛᱮᱫᱚ ᱚᱲᱮᱡ ᱤᱫᱤᱭᱮᱫ ᱜᱮᱭᱟᱭ ᱡᱟᱦᱟᱸ ᱛᱤᱱᱟᱹᱜ ᱜᱮ ᱛᱚᱞ ᱠᱟᱛᱮ ᱦᱚᱸ ᱟᱫᱚ ᱱᱚᱣᱟ ᱛᱮᱫᱚ ᱦᱟᱸᱜ ᱢᱚᱴᱟᱢᱩᱴᱤ ᱴᱷᱤᱠ ᱜᱮ ᱧᱮᱞᱚᱜ ᱠᱟᱱᱟ ᱨᱮᱭᱟᱜ ᱚᱱᱮ ᱫᱟᱜ ᱦᱚᱸ ᱯᱟᱨᱚᱢᱚᱜ ᱠᱟᱱᱟ ᱦᱟᱹᱠᱩ ᱦᱚᱸᱠᱚ ᱡᱷᱟ. ᱞᱤᱜ ᱠᱟᱱᱟ ᱟᱨ ᱜᱷᱟᱹᱭ ᱦᱚᱸ ᱵᱟᱝ ᱜᱷᱟᱹᱭ ᱦᱩᱭᱩᱜ ᱠᱟᱱᱟ
ᱦᱮᱸ ᱟᱫᱚ ᱤᱱᱠᱟᱹ ᱞᱮᱠᱟᱫᱚ ᱟᱫᱚ ᱠᱚᱴᱟ ᱫᱚ ᱛᱟᱦᱚᱞᱮᱠ ᱚᱠᱟᱞᱮᱠᱟ ᱥᱮᱫ ᱯᱮ ᱠᱚᱴᱟᱭᱮᱫ ᱚᱱᱟᱜᱮ ᱡᱚᱠᱷᱚᱱ ᱞᱮᱭᱟᱨ ᱦᱟᱹᱴᱤᱧ ᱦᱮᱱᱟᱜ ᱟᱠᱟᱫᱟ ᱟᱫᱚ ᱠᱚᱴᱟ ᱫᱚ ᱥᱟᱞ ᱚᱠᱟ ᱞᱮᱠᱟᱛᱮ ᱯᱮ ᱟᱹᱜᱩ ᱠᱚᱣᱟ ᱠᱚᱴᱟᱭᱮᱜ ᱠᱚ ᱯᱨᱚᱛᱛᱮᱠᱴᱤ ᱞᱮᱭᱟᱨ ᱯᱤᱪᱷᱩ ᱜᱮ ᱢᱤᱫᱴᱟᱝ ᱠᱟᱛᱮᱫ ᱤᱭᱟᱹ ᱦᱮᱱᱟᱜᱼᱟᱥᱮ
ᱦᱮᱸ ᱦᱮᱸ ᱦᱮᱸ ᱦᱮᱸ ᱩᱱᱟᱹ ᱢᱮᱱᱟᱜᱼᱟ ᱡᱚᱠᱷᱚᱱ ᱠᱚᱴᱟ ᱥᱚᱢᱳᱭ ᱨᱮ ᱠᱟᱹᱴᱤᱡ ᱥᱚᱢᱳᱭ ᱞᱟᱜᱟᱜᱼᱟ ᱜᱚᱝᱠᱮ ᱠᱟᱴᱤᱡ ᱫᱚ ᱥᱳᱢᱳᱭ ᱞᱟᱜᱟᱜᱼᱟ ᱚᱱᱟᱛᱮᱜᱮ ᱛᱚ ᱧᱤᱫᱟᱹ ᱵᱮᱲᱟ ᱚᱰᱟᱣ ᱦᱩᱭᱩᱜᱼᱟ ᱧᱤᱫᱟᱹ ᱵᱮᱲᱟ ᱟᱰᱰᱟ ᱥᱮᱛᱟᱜ ᱵᱮᱲᱟᱢ ᱟᱹᱜᱩ ᱞᱮᱠᱷᱟᱱ ᱫᱚ ᱵᱟᱢ ᱵᱮᱡᱟᱨᱚᱜᱼᱟ
ᱦᱳᱭ ᱦᱳᱭ
ᱦᱮᱸ ᱟᱨ ᱮᱢᱱᱤ ᱱᱤᱛᱳᱜ ᱮᱢ ᱢᱟᱰᱟᱣ ᱠᱟᱜᱼᱟ ᱟᱫᱚ ᱡᱟᱲᱤ ᱡᱩᱜᱲᱤ ᱫᱚ ᱵᱚᱞᱚᱜ ᱠᱟᱱ ᱜᱮ ᱠᱚᱢ ᱵᱮᱥᱤ ᱟᱨᱠᱤ ᱟᱫᱚ ᱵᱮᱡᱟᱨ ᱵᱩᱡᱷᱟᱹᱜᱼᱟ ᱠᱚᱴᱟ ᱥᱚᱢᱚᱭ ᱡᱚᱛᱚ ᱵᱷᱩᱲᱤ ᱦᱩᱭᱩᱜᱼᱟ ᱛᱚ ᱢᱟᱱᱮ ᱢᱤᱫᱴᱮᱱ ᱛᱟᱭᱚᱢ ᱨᱮᱱᱟᱜ ᱵᱷᱩᱲᱤ ᱠᱮᱫᱟ ᱩᱱᱠᱩ ᱩᱰᱩ ᱠᱮᱫ ᱠᱚ ᱟᱨᱦᱚᱢ ᱵᱷᱩᱲᱤ ᱠᱮᱫᱟ ᱟᱨᱚ ᱚᱱᱠᱟ ᱟᱨᱠᱤ
ᱦᱳᱭ ᱦᱳᱭ ᱦᱳᱭ ᱚᱱᱟ ᱠᱟᱛᱷᱟ ᱜᱮ ᱦᱩᱭ ᱦᱚᱪᱚᱜ
ᱡᱚᱠᱷᱚᱱ ᱛᱚᱞ ᱦᱩᱭᱩᱜᱼᱟ ᱜᱚᱝᱠᱮ ᱚᱱᱟ ᱦᱚᱸ ᱴᱷᱤᱠ ᱴᱷᱟᱠ ᱛᱚᱞ ᱦᱩᱭᱩᱜᱼᱟ ᱵᱟᱠᱷᱟᱱ ᱡᱩᱫᱤ ᱴᱷᱤᱠ ᱴᱷᱟᱠ ᱵᱟᱢ ᱛᱚᱞᱟ ᱟᱫᱚ ᱚᱱᱟ ᱩᱝᱠᱩ ᱦᱟᱹᱠᱩ ᱦᱚᱸ ᱱᱚᱣᱟ ᱞᱟᱴᱟᱜ ᱩᱰᱩᱠᱚᱜᱼᱟ ᱟᱨᱠᱤ ᱦᱮᱸ ᱟᱨ ᱟᱨ ᱤᱭᱟᱹ ᱛᱮᱫᱚ ᱛᱟᱦᱚᱞᱮ ᱜᱚᱝᱠᱮ ᱟᱯᱮ ᱥᱮᱫ ᱫᱚ ᱚᱱᱠᱟ ᱦᱟᱹᱠᱩ ᱥᱟᱵ ᱨᱮᱱᱟᱜ ᱫᱚ ᱪᱮᱫᱠᱟ ᱠᱚ ᱡᱟᱞ ᱠᱚ ᱚᱱᱛᱮ ᱜᱮ ᱥᱮ ᱪᱮᱫ ᱞᱮᱠᱟ ᱠᱟᱛᱮᱫ ᱵᱮᱱ
ᱦᱮᱸ ᱡᱟᱞ ᱫᱚ ᱦᱮᱱᱟᱜ ᱠᱟᱜ ᱜᱮ ᱚᱱᱟ ᱯᱟᱹᱥᱤ ᱡᱟᱞ ᱡᱟᱦᱟᱸ ᱵᱚᱱ ᱢᱮᱛᱟᱜ ᱠᱟᱱ ᱫᱚ ᱦᱮᱸᱥᱮ ᱚᱱᱟ ᱫᱚ ᱴᱟᱴᱠᱟᱜᱮ ᱵᱷᱟᱜᱤᱭᱟ ᱚᱱᱟ ᱫᱚ ᱮᱰᱟᱣ ᱦᱚᱴᱚ ᱠᱟᱜ ᱠᱷᱟᱱ ᱫᱚ ᱩᱱᱠᱩ ᱫᱚ ᱜᱩᱡᱩᱜ ᱟᱠᱚ ᱟᱹᱰᱤ ᱞᱚᱜᱚᱱ ᱯᱟᱹᱥᱤ ᱞᱮᱱᱠᱷᱟᱱ ᱠᱚ ᱮ ᱜᱚᱡ ᱞᱮᱱᱠᱷᱟᱱ ᱫᱚᱥᱟᱨ ᱫᱤᱱ ᱦᱤᱞᱳ ᱫᱚ ᱥᱚ ᱟᱠᱚ ᱦᱮᱸ ᱥᱮ ᱵᱟᱝ ᱟᱫᱚ ᱚᱱᱟᱛᱮ ᱴᱟᱴᱠᱟ ᱜᱮ ᱤᱫᱤ ᱠᱮᱫᱟᱢ ᱡᱟᱞ ᱚᱰᱟᱣ ᱠᱮᱫᱟᱢ ᱧᱮᱞ ᱠᱮᱫᱟᱢ ᱢᱤᱫ ᱜᱷᱟᱹᱲᱤᱡ ᱛᱟᱭᱚᱢ ᱦᱮᱸ ᱥᱮ ᱵᱟᱝ ᱟᱫᱚ ᱤᱱᱠᱟᱹ ᱞᱮᱠᱟ ᱛᱮᱜᱮ ᱟᱢ ᱦᱩᱸ
ᱛᱟᱦᱞᱮ ᱟᱯᱮ ᱫᱚ ᱚᱱᱠᱟ ᱫᱩ ᱫᱩ ᱛᱤᱱ ᱜᱷᱚᱱᱴᱟ ᱨᱮᱱᱟᱜ ᱵᱮᱯᱟᱨ ᱵᱟᱝ
ᱦᱳᱭ ᱦᱳᱭ ᱤᱱᱠᱟᱹ ᱜᱮ ᱫᱩ ᱛᱤᱱ ᱜᱷᱚᱱᱴᱟ ᱵᱷᱤᱛᱨᱤ ᱨᱮ ᱡᱟ ᱦᱳᱭᱠᱚ ᱦᱳᱭᱱᱟᱠᱚ ᱡᱷᱟᱹᱞᱤ ᱠᱮᱫᱟᱢ ᱟᱨᱮᱢ ᱟᱹᱜᱩ ᱠᱮᱫ ᱠᱚᱣᱟ ᱟᱨᱚ ᱡᱟᱹᱥᱛᱤ ᱜᱷᱟᱹᱲᱤᱡ ᱮᱢ ᱫᱚᱦᱚ ᱠᱚᱣᱟ ᱦᱟᱹᱠᱩ ᱡᱚᱢ ᱠᱚ ᱦᱤᱡᱩᱜᱼᱟ ᱵᱤᱧ ᱟᱨᱦᱚᱸ ᱵᱤᱧ ᱠᱚ ᱡᱷᱟᱹᱞᱤᱜ ᱟᱠᱚ ᱚᱱᱟ ᱨᱮᱫᱚ ᱚᱱᱟ ᱠᱷᱟᱹᱛᱤᱨ ᱛᱮᱜᱮ ᱠᱟᱹᱴᱤᱡ ᱦᱟᱠᱩᱣᱟᱜ ᱠᱟᱛᱷᱟᱧ ᱞᱟᱹᱭ ᱠᱮᱫᱟ ᱟᱨ ᱥᱮᱬᱟ ᱦᱟᱠᱩᱣᱟᱜ ᱯᱷᱟᱸᱫᱤᱛᱮ ᱥᱮᱬᱟ ᱦᱟᱠᱩ ᱠᱚ ᱞᱟᱜᱟᱼᱟ ᱚᱱᱟ ᱨᱮᱫᱚ ᱵᱤᱧ ᱩᱱᱟᱹᱠᱩ ᱫᱚ ᱵᱟᱠᱚ ᱡᱷᱟᱹᱞᱤᱜᱼᱟ ᱢᱮᱱᱠᱷᱟᱱ ᱦᱟᱹᱠᱩ ᱠᱚ ᱥᱮᱬᱟ ᱠᱚᱠᱚ ᱡᱷᱟᱹᱞᱤᱜ ᱜᱮᱭᱟ ᱵᱟᱝ ᱚᱱᱠᱟ ᱦᱚ ᱡᱷᱟᱹᱞᱤ ᱦᱩᱭ ᱠᱟᱱ ᱜᱮᱭᱟ ᱟᱪᱪᱷᱟ ᱤᱱᱟᱹᱛᱟᱭᱚᱢ ᱡᱟᱦᱟᱭ᱾ ᱱᱚᱜᱼᱚᱭ ᱡᱮ ᱦᱩᱲᱩ ᱜᱮᱞᱮᱜᱼᱟ ᱜᱮᱞᱮ ᱚᱠᱛᱚ ᱥᱮ ᱩᱱ ᱚᱠᱛᱚ ᱦᱚᱸ ᱧᱮᱞᱚᱜᱚᱜᱼᱟ ᱡᱮ, ᱟᱞᱮ ᱫᱚ ᱦᱟᱱᱮ ᱠᱟᱹᱴᱤᱡ ᱠᱷᱩᱪᱨᱟᱹ ᱦᱟᱹᱠᱩ ᱰᱟᱹᱲᱠᱟᱹ ᱠᱷᱚᱱᱟᱜ ᱮᱛᱦᱚᱵ ᱠᱟᱛᱮᱫ ᱢᱩᱨᱩᱞᱤ ᱥᱮ ᱢᱚᱨᱚᱞᱟ ᱠᱚ ᱢᱮᱛᱟ ᱠᱚᱣᱟ ᱦᱮᱸ ᱤᱱᱟᱹ ᱛᱟᱭᱚᱢ ᱦᱩᱭᱩᱜ ᱠᱟᱱᱟ ᱮᱸᱜ ᱜᱟᱹᱲᱟᱹᱭ ᱦᱮᱱᱟᱜ ᱠᱚᱣᱟ ᱨᱮᱲᱮᱫ ᱦᱮᱱᱟᱜ ᱠᱟᱫ ᱠᱚᱣᱟ ᱯᱩᱴᱷᱤ ᱦᱮᱱᱟᱜ ᱠᱟᱫ ᱠᱚᱣᱟ ᱞᱮᱸᱡᱨᱟ ᱦᱮᱱᱟᱜ ᱠᱟᱫ ᱠᱚ ᱠᱳᱭ ᱦᱮᱱᱟᱜ ᱠᱟᱜ ᱠᱚᱣᱟ ᱫᱩᱬᱤ ᱦᱮᱱᱟᱜ ᱠᱟᱜ ᱠᱚᱣᱟ ᱦᱮᱸ ᱥᱮ ᱛᱟᱨᱯᱚᱨᱮ ᱦᱩᱭᱩᱜ ᱠᱟᱱᱟ ᱠᱩᱪᱞᱟᱹ ᱦᱚᱸ ᱦᱮᱱᱟᱜ ᱠᱟᱜ ᱠᱚᱣᱟ ᱛᱟᱦᱟᱱ ᱱᱩᱜ-ᱩ ᱱᱩᱠᱩ ᱮᱢᱟᱱ ᱡᱮᱢᱚᱱ ᱦᱟᱹᱠᱩ ᱠᱟᱹᱴᱤᱡ ᱠᱟᱹᱴᱤᱡ ᱠᱚ ᱛᱟᱦᱞᱮ ᱩᱱᱠᱩ ᱦᱚᱸ ᱟᱫᱚ ᱟᱞᱮ ᱫᱚ ᱠᱷᱮᱛ ᱟᱲᱮ ᱨᱮᱞᱮ ᱚᱰᱟᱣ ᱜᱮᱭᱟᱞᱮ ᱟᱫᱚ ᱚᱱᱟ ᱞᱟᱹᱜᱤᱫ ᱫᱚ ᱛᱟᱞᱟᱛᱮ ᱵᱷᱮᱜᱟᱨ ᱚᱱᱟ ᱢᱟᱫ ᱨᱮᱱᱟᱜ ᱞᱮ ᱡᱩᱛ ᱟᱠᱟᱫᱟ ᱚᱱᱟ ᱫᱚ ᱜᱷᱩᱱᱤ ᱠᱚ ᱢᱮᱛᱟᱜᱼᱟ ᱚᱱᱟ ᱫᱚ ᱟᱬᱜᱚ ᱦᱟᱹᱠᱩ ᱦᱚᱸᱠᱚ ᱡᱷᱟᱹᱞᱤᱜᱼᱟ ᱮᱭᱟ ᱟᱨ ᱨᱟᱠᱟᱵ ᱦᱟᱠᱳ ᱦᱚᱸᱠᱚ ᱡᱷᱟ. ᱞᱤᱜᱼᱟ ᱧᱮᱞ ᱠᱟᱫᱟᱢ ᱛᱚ
ᱦᱮᱸ ᱦᱮᱸ ᱦᱮᱸ ᱦᱮᱸ ᱦᱮᱸ ᱚᱱᱟ ᱜᱮᱛᱚ
ᱟᱫᱚ ᱜᱷᱩᱱᱤᱢ ᱧᱮᱞ ᱟᱠᱟᱫᱟ ᱜᱷᱩᱱᱤ ᱟᱨᱦᱚᱸ ᱚᱱᱟ ᱵᱟᱨ ᱨᱚᱠᱚᱢ ᱞᱮᱠᱟ ᱨᱟᱵᱟ ᱢᱮᱱᱟᱜᱼᱟ ᱢᱤᱫᱴᱟᱝ ᱫᱚ ᱚᱸᱰᱮ ᱜᱮ ᱦᱟᱱᱮ ᱜᱚᱡᱽᱲᱚᱝ ᱠᱟᱛᱮᱜ ᱵᱷᱤᱛᱟᱹ ᱫᱟᱨᱮ ᱠᱚᱸᱜᱚᱨ ᱠᱟᱛᱮ ᱚᱱᱟ ᱢᱟᱜᱽ ᱟᱠ ᱦᱮᱸ ᱥᱮ ᱵᱟᱝ ᱟᱨ ᱟᱞᱮ ᱫᱚ ᱟᱞᱮ ᱫᱚ ᱨᱟᱵᱟᱨ ᱥᱤᱥᱴᱮᱢ ᱚᱱᱟ ᱜᱳᱞ ᱜᱮ ᱟᱞᱮ ᱫᱚ ᱥᱮᱬᱟ ᱦᱟᱹᱠᱩ ᱠᱟᱹᱴᱤᱡ ᱦᱟᱹᱠᱩ ᱡᱷᱚᱛᱚ ᱦᱟᱹᱠᱩ ᱠᱚ ᱵᱚᱞᱚ ᱫᱟᱲᱮᱭᱟᱜᱼᱟ ᱾ ᱠᱤᱱᱛᱩ ᱳᱰᱩᱝ ᱫᱚ ᱵᱟᱠᱚ ᱳᱰᱳᱝ ᱫᱟᱲᱮᱭᱟᱜᱼᱟ ᱦᱮᱸ ᱩᱰᱳᱝ ᱫᱚ ᱠᱤᱱᱛᱩ ᱵᱟᱠᱚ ᱩᱰᱳᱝ ᱫᱟᱲᱮᱭᱟᱜᱼᱟ ᱢᱟᱱᱮ ᱩᱱᱠᱩ ᱪᱟᱨᱟᱯᱚᱱᱟ ᱥᱩᱫᱟᱹᱜ ᱠᱚ ᱵᱚᱞᱚᱱᱟ ᱚᱱᱟ ᱨᱮᱫᱚ ᱾
ᱴᱤᱠ ᱜᱤᱭᱟ ᱛᱚᱵᱮ ᱦᱭ ᱦᱭ ᱾
ᱦᱮᱸ ᱟᱫᱚ ᱩᱱᱠᱩ ᱫᱚ ᱠᱤᱱᱛᱩ ᱩᱰᱩᱝ ᱫᱚ ᱵᱟᱠᱚ ᱩᱰᱩᱝ ᱫᱟᱲᱮᱭᱟᱜᱼᱟ ᱩᱰᱩᱝ ᱥᱚᱢᱚᱭ ᱫᱚ᱾
ᱟᱫᱚ ᱟᱥᱚᱞᱮ ᱜᱚᱝᱠᱮ ᱦᱚᱯᱚᱱ ᱦᱚᱯᱚᱱᱟᱜ ᱡᱟᱦᱟᱸ ᱡᱷᱟᱹᱞᱤ ᱠᱚᱫᱚ? ᱡᱟᱦᱟᱸᱭ ᱜᱮ ᱥᱮᱛᱟᱜ ᱨᱮ ᱥᱮᱱᱚᱜ ᱠᱟᱱᱟᱭ ᱩᱱᱤᱜᱮ ᱟᱹᱜᱩᱭᱫᱟᱭ ᱟᱨᱠᱤ ᱟᱫᱚ ᱢᱟᱱᱮ ᱚᱱᱠᱟ ᱟᱹᱛᱳ ᱨᱮᱢᱟ ᱟᱭᱢᱟ ᱚᱱᱠᱟ ᱟᱹᱰᱤ ᱦᱚᱲᱜᱮ ᱵᱮᱱᱟᱣ ᱟᱠᱚ ᱟᱹᱜᱩᱭᱟᱠᱚ ᱟᱨ ᱱᱚᱣᱟ ᱡᱟᱦᱟᱸ ᱦᱟᱛᱟᱣ ᱠᱟᱱᱟ ᱟᱞᱮ ᱞᱮ ᱦᱟᱛᱟᱣ ᱚᱱᱟ ᱫᱚ ᱚᱱᱠᱟᱱᱟᱜ ᱫᱚ ᱚᱠᱚᱭᱦᱚᱸ ᱵᱟᱝ ᱟᱨ ᱱᱚᱣᱟ ᱫᱚ ᱫᱟᱢ ᱦᱚᱸ ᱫᱟᱢ ᱜᱮᱭᱟ ᱛᱚ ᱾ ᱟᱨ ᱵᱟᱠᱷᱟᱱ ᱢᱚᱱᱮ ᱠᱟᱜ ᱢᱮ ᱡᱟᱦᱟᱸᱨᱮ ᱱᱚᱣᱟ ᱠᱚ ᱦᱟᱛᱟᱣ ᱠᱟᱫᱟ ᱚᱱᱠᱟ ᱥᱟᱲᱮ ᱥᱟᱛᱥᱚ ᱾
ᱜᱚ ᱯᱟᱹᱨᱤᱥ ᱵᱷᱮᱨᱤ ᱜᱩᱰ ᱾
ᱵᱟᱨᱭᱟ ᱛᱮ ᱵᱟᱨᱭᱟ ᱛᱮ᱾
ᱵᱟᱨᱭᱟ ᱛᱟᱦᱚᱞᱮ ᱴᱷᱤᱠ ᱜᱮᱭᱟ ᱫᱚᱢᱮ ᱫᱚ ᱵᱟᱝ ᱫᱟᱢᱟᱛᱚ ᱾
ᱦᱮᱸ ᱟᱨ ᱮᱢᱱᱤ ᱡᱟᱦᱟᱸ ᱜᱚᱢᱠᱮ ᱟᱢ ᱚᱱᱟ ᱯᱟᱥᱤ ᱠᱚᱢ ᱞᱟᱹᱭᱫᱟ ᱟᱫᱚ ᱡᱟᱦᱟᱸᱭ ᱜᱮ ᱵᱷᱳᱨ ᱛᱮᱭ ᱥᱮᱱ ᱮᱱᱟ ᱟᱫᱚ ᱩᱱᱤ ᱫᱚ ᱧᱮᱞ ᱠᱮᱫᱟ ᱦᱟᱹᱠᱩ ᱠᱚ ᱡᱷᱟᱞᱤ ᱮᱱᱟ ᱟᱫᱚ ᱾ ᱯᱟᱥᱤ ᱥᱚᱢᱮᱛᱮ ᱤᱫᱤ ᱠᱮᱫᱟ ᱟᱫᱚ ᱚᱱᱠᱟ ᱠᱟᱛᱮ ᱟᱨᱠᱤ ᱵᱟᱝ ᱤᱭᱟᱹᱦᱩᱭ ᱠᱟᱱᱟ ᱱᱚᱣᱟ ᱠᱷᱟᱱ ᱫᱚ
ᱟᱫᱚ ᱚᱱᱮ ᱥᱤᱧ ᱵᱮᱲᱟ ᱦᱚᱸ ᱟᱫᱚ ᱡᱚᱠᱷᱚᱱ ᱫᱚᱢᱮ ᱦᱳᱲᱳ ᱜᱮᱞᱮᱜᱼᱟ ᱥᱮ ᱩᱱ ᱥᱩᱚᱢᱚᱭ ᱫᱚ ᱥᱤᱧ ᱦᱟᱹᱠᱳ ᱦᱚᱸᱠᱚ ᱛᱟᱦᱮᱸᱱᱟ ᱥᱮ ᱾ ᱤᱧ ᱫᱚ ᱩᱱᱠᱩ ᱰᱟᱹᱲᱠᱟᱹ ᱟᱨ ᱯᱩᱸᱴᱷᱤ ᱟᱹᱰᱤ ᱢᱚᱸᱡᱽ ᱜᱮᱠᱚ ᱡᱷᱟᱹᱞᱤᱜ ᱟᱠᱚ ᱩᱱᱠᱩ ᱦᱮᱸ ᱟᱫᱚ ᱾ ᱩᱱᱠᱩ ᱫᱚ ᱫᱟᱜ ᱠᱚ ᱪᱮᱫ ᱞᱮᱠᱟᱼᱟ ᱚᱱᱠᱟ ᱞᱮᱠᱟ ᱦᱟᱨᱠᱟᱜ-ᱟ ᱠᱩ ᱠᱷᱮᱛ ᱠᱷᱚᱱᱟᱜ ᱠᱚ ᱨᱟᱠᱟᱵ ᱟᱠᱚ ᱟᱬᱜᱚ ᱱᱟᱠᱚ᱾